ᱦᱮᱞᱳ
ᱦᱮᱸ ᱜᱚᱢᱠᱮ ᱥᱟᱹᱜᱩᱱ ᱥᱮᱛᱟᱜ ᱡᱚᱦᱟᱨ
ᱦᱩ ᱥᱟᱹᱜᱩᱱ ᱥᱮᱛᱟᱜ ᱡᱟᱦᱮᱟᱨ ᱟᱲᱟᱝ ᱠᱚ ᱱᱟᱯᱟᱭ ᱜᱮ ᱟᱸᱡᱚᱢᱚᱜ ᱠᱟᱱ ᱛᱟᱹᱞᱤᱧᱟ
ᱦᱮᱸ ᱴᱷᱤᱠ ᱜᱮ ᱦᱮᱸ ᱴᱷᱤᱠ ᱜᱮ ᱟᱸᱡᱚᱢᱚᱜ ᱠᱟᱱ ᱛᱟᱵᱮᱱᱟ ᱟᱹᱞᱤᱧᱟᱜ ᱜᱮ ᱪᱮᱫ ᱞᱮᱠᱟ
ᱟᱵᱮᱱᱟᱜᱜ ᱱᱚᱣᱟ ᱱᱤᱛᱜ ᱫᱚ ᱴᱷᱤᱠ ᱜᱮᱮ ᱟᱸᱡᱚᱢᱚᱜ ᱠᱟᱱᱟ ᱱᱚᱝᱠᱟ ᱜᱮ ᱟᱸᱡᱚᱢ ᱞᱮᱱᱠᱷᱟᱱᱡ ᱜᱮ ᱵᱷᱟᱹᱜᱤᱼᱭᱟ
ᱦᱮᱸ ᱱᱚᱝᱠᱟ ᱜᱮ ᱟᱸᱡᱚᱢ ᱞᱮᱱᱠᱷᱟᱱ ᱵᱷᱟᱜᱮ ᱦᱩᱭᱩᱜᱼᱟ
ᱦᱩ
ᱛᱚᱵᱮ ᱜᱚᱢᱠᱮ ᱞᱟᱹᱭ ᱵᱮᱱ ᱪᱮᱫ ᱠᱚ ᱪᱤᱠᱟ ᱵᱟᱲᱟ ᱦᱩᱭᱩᱜ ᱦᱩᱭᱩᱜ ᱵᱟᱲᱟ ᱠᱟᱱᱟ ᱱᱤᱛᱚᱜ ᱫᱚ
ᱱᱤᱛᱚᱜ ᱫᱚ ᱱᱚᱜᱼᱚᱭ ᱪᱮᱫ ᱦᱚᱸ ᱵᱟᱝ ᱱᱚᱛᱮ ᱴᱟᱺᱰᱤ ᱥᱮᱫ ᱦᱮ ᱦᱩᱭ ᱠᱟᱱᱟ ᱱᱤᱭᱟᱹ ᱠᱚᱨᱮᱜ ᱜᱮ ᱫᱟᱬᱟ ᱵᱟᱲᱟᱭ ᱦᱩᱭᱩᱜ ᱠᱟᱱᱟ
ᱟᱪᱪᱷᱟ
ᱟᱯᱮᱹᱜᱮ ᱪᱮᱫ ᱯᱮ ᱪᱤᱠᱟᱹ ᱵᱟᱲᱟᱭ ᱫᱟ
ᱟᱞᱮ ᱦᱚᱸ ᱚᱲᱟᱜ ᱠᱚᱨᱮᱱᱟᱜ ᱜᱮ ᱞᱮ ᱠᱟᱹᱢᱤ ᱵᱟᱲᱟᱭᱫᱟ ᱟᱫᱚ ᱛᱷᱚᱲᱟ ᱛᱟᱭᱚᱢ ᱢᱟᱱᱮ ᱠᱷᱮᱛ ᱥᱮᱫ ᱜᱮ ᱪᱟᱞᱟᱣ ᱦᱩᱭᱩᱜᱼᱟ
ᱟᱪᱪᱷᱟ ᱱᱤᱛᱚᱜ ᱫᱚ ᱱᱚᱜ ᱚᱚᱭ ᱠᱟᱹᱢᱤ ᱫᱤᱱ ᱦᱚ ᱵᱟᱹᱭ ᱵᱟᱹᱭᱛᱮ ᱛᱤᱭᱳᱜᱚᱜ ᱠᱟᱱᱟ ᱛᱚ ᱚᱱᱟ ᱠᱚᱨᱮᱱᱟᱜ ᱜᱮ
ᱦᱩ ᱥᱤ ᱵᱟᱲᱟᱭ ᱠᱚ ᱦᱩᱭᱩᱜᱚ ᱠᱟᱱᱟ
ᱦᱩᱸ
ᱛᱚᱵᱮ ᱜᱚᱝᱠᱮ ᱟᱯᱮ ᱥᱮᱫ ᱪᱮᱫ ᱞᱮᱠᱟ ᱫᱟᱜ ᱠᱚ ᱫᱟᱜ ᱫᱟᱜ ᱠᱚ ᱡᱟᱨᱤ ᱠᱚ
ᱟᱞᱮᱥᱮᱫ ᱫᱚ ᱫᱟᱜ ᱡᱟᱹᱲᱤ ᱠᱚᱫᱚ ᱡᱟᱹᱲᱤᱭᱮᱫ ᱠᱟᱱ ᱜᱮᱭᱟ ᱟᱨ ᱦᱚᱞᱟ ᱢᱮᱱ ᱠᱮᱭᱟ ᱥᱮ ᱦᱚᱞᱟ ᱫᱚ ᱵᱟᱝ ᱢᱟᱫᱷᱮᱨ ᱦᱤᱞᱚᱜ ᱦᱟᱜ ᱟᱹᱰᱤ ᱨᱟᱸᱜᱟᱣ ᱜᱮ ᱫᱟᱜ ᱠᱮᱫᱟ ᱯᱩᱨᱟᱹ ᱤᱧ ᱫᱩᱧ ᱜᱤᱛᱤᱡ ᱞᱮᱱ ᱛᱟᱦᱮᱱᱟ ᱡᱚᱠᱷᱚᱱ ᱜᱤᱧ ᱵᱮᱨᱮᱫ ᱮᱱᱟᱹᱧ ᱧᱮᱞ ᱠᱮᱫᱟ ᱵᱚᱞᱮ ᱯᱮᱨᱮᱡ ᱵᱟᱲᱟᱣ ᱟᱠᱟᱱᱟ ᱟᱫᱚᱧ ᱵᱩᱡᱷᱟᱹᱣ ᱠᱮᱫᱟ ᱚ ᱡᱟᱱᱤ ᱫᱟᱜ ᱞᱮᱫᱟ᱾
ᱦᱮᱸ,
ᱛᱚ ᱟᱯᱮ ᱥᱮᱫ ᱪᱮᱫ ᱞᱮᱠᱟ ᱫᱟᱜ ᱡᱟᱹᱲᱤ ᱠᱚ?
ᱦᱮᱸ ᱱᱚᱛᱮ ᱦᱚᱸ ᱟᱢ ᱢᱮᱱ ᱠᱮᱫ ᱞᱮᱠᱟ ᱦᱚᱞᱟ ᱪᱟᱞᱟᱣᱮᱱ ᱧᱤᱫᱟᱹ ᱫᱚ ᱟᱹᱰᱤ ᱵᱮᱥ ᱜᱮ ᱫᱟᱜ ᱠᱮᱫᱟ ᱥᱮᱛᱟᱜ ᱦᱚᱸᱭ ᱫᱟᱜ ᱵᱟᱲᱟ ᱠᱮᱫᱟ᱾ ᱟᱫᱚ ᱠᱷᱮᱛ ᱠᱚᱨᱮ ᱫᱟᱜ ᱫᱚ ᱛᱮ ᱡᱚᱢᱟ ᱵᱟᱲᱟᱣ ᱠᱟᱱ ᱛᱟᱦᱮᱱᱟ᱾
ᱦᱮ,
ᱟᱫᱚ, ᱱᱮᱛᱟᱨ ᱦᱚᱸ ᱚᱱᱠᱟᱜ ᱜᱮ ᱡᱩᱫᱤ ᱫᱟᱜ ᱟᱵᱚᱱ ᱠᱷᱟᱱ ᱛᱚᱵᱮ ᱵᱩᱡᱷᱟᱹᱣ ᱢᱮ ᱠᱷᱮᱛ ᱠᱚ ᱢᱚᱡᱽ ᱛᱮ ᱞᱟᱦᱟ ᱞᱟᱦᱟᱛᱮᱢᱮ ᱨᱚᱦᱚᱭ ᱞᱟᱹᱜᱤᱫ ᱛᱮᱢᱚ ᱱᱮ ᱨᱮᱰᱤᱜᱼᱟᱼᱼ
ᱦᱮᱸ,
ᱟᱨ ᱜᱟᱹᱪᱷᱤ ᱠᱚᱨᱮ ᱦᱚᱸ ᱮᱠᱪᱩᱭᱮᱞᱤ ᱫᱟᱜ ᱠᱚ ᱟᱸᱡᱮᱫ ᱵᱟᱲᱟᱣ ᱠᱟᱱᱟ᱾ ᱛᱷᱚᱲᱟ ᱛᱷᱚᱲᱟ ᱫᱟᱜ ᱛᱮᱢᱟ ᱮᱱᱛᱮ ᱵᱟᱭ ᱠᱩᱞᱟᱹᱜ ᱠᱟᱱ ᱜᱮᱭᱟ᱾
ᱚᱱᱟᱛᱮ ᱟᱵᱚ ᱦᱮᱸ ᱦᱮᱸ᱾
ᱢᱚᱡᱽ ᱧᱚᱜ ᱮ ᱫᱟᱜ ᱟᱵᱚᱱ ᱠᱷᱟᱡ ᱛᱮ ᱢᱚᱡᱽ ᱛᱟᱦᱮᱱᱟ᱾
ᱦᱮᱸ ᱟᱵᱚ ᱫᱚ ᱱᱚᱜ-ᱚᱭ ᱪᱟᱥᱟ ᱦᱚᱯᱚᱱ ᱪᱮᱫ ᱞᱮᱠᱟᱭ ᱫᱟᱜᱟ ᱚᱱᱠᱟᱜᱮ ᱪᱟᱥᱵᱟᱥ ᱦᱚᱸ ᱦᱩᱭᱩᱜᱼᱟ᱾ ᱟᱨ ᱢᱚᱡᱽ ᱱᱟᱯᱟᱭ ᱛᱮ ᱵᱟᱭ ᱫᱟᱜᱟ ᱛᱚ ᱪᱮᱠᱟᱛᱮᱢ ᱪᱟᱥᱚᱜ-ᱟ ᱵᱟᱢ ᱪᱟᱥ ᱞᱮᱠᱷᱟᱡ ᱫᱚ ᱪᱮᱠᱟᱛᱮ ᱟᱨ ᱦᱩᱭᱩᱜ-ᱟ᱾ ᱛᱚ ᱤᱱᱟᱹ ᱠᱷᱟᱱᱛᱮ ᱪᱮᱫᱞᱮᱠᱟᱭ ᱫᱟᱜᱟ ᱚᱱᱠᱟᱜᱮ ᱪᱟᱥᱵᱟᱥ ᱦᱚᱸ ᱱᱟᱯᱟᱭ ᱛᱮᱜᱮ ᱦᱩᱭᱩᱜ-ᱟ᱾
ᱦᱮᱸ ᱦᱮᱸ᱾
ᱟᱫᱚ ᱛᱚᱵᱮ ᱚᱱᱛᱮ ᱨᱮ ᱪᱮᱫ ᱞᱮᱠᱟ ᱟᱯᱮ ᱦᱩᱲᱩ ᱯᱮ ᱨᱚᱦᱚᱭᱟ ᱵᱚᱞᱮ ᱟᱞᱮᱥᱮᱫ ᱢᱤᱫ ᱵᱟᱨ ᱡᱟᱭᱜᱟ ᱨᱮ ᱵᱚᱞᱮᱧ ᱟᱸᱡᱚᱢ ᱟᱠᱟᱫᱟ ᱟᱫᱚᱢ ᱠᱚᱫᱚ ᱪᱩᱨᱩᱡ ᱤᱫᱤᱭᱟ ᱟᱫᱚ ᱵᱟᱠᱚ ᱛᱩᱫ ᱨᱩᱣᱟᱹᱲᱟ ᱚᱱᱟᱫᱚ ᱟᱨ ᱟᱞᱮ ᱥᱮᱫ ᱫᱚᱢ ᱧᱮᱞ ᱞᱮᱠᱷᱟᱡ ᱫᱚᱠᱚ ᱛᱩᱫ ᱨᱩᱣᱟᱹᱲᱟ ᱛᱩᱫ ᱠᱟᱛᱮᱫ ᱟᱨᱦᱚᱸ ᱮᱴᱟᱜ ᱨᱮᱠᱚ ᱨᱚᱦᱚᱭᱟ᱾ ᱟᱫᱚ ᱟᱯᱮᱥᱮᱭᱟᱜ ᱠᱷᱚᱵᱚᱨᱼᱼ ᱛᱟ ᱵᱚᱞᱮ ᱛᱩᱫ ᱠᱟᱛᱮᱫ ᱠᱚ ᱨᱚᱦᱚᱭᱟ ᱥᱮ ᱥᱤᱫᱷᱟᱹ ᱠᱚ ᱪᱩᱨᱩᱡ ᱤᱫᱤᱭᱟ ᱟᱨ ᱵᱟᱠᱚ ᱛᱩᱫ ᱨᱩᱣᱟᱹᱲᱟ ᱚᱱᱟ ᱫᱚ ᱮᱸᱰᱮ ᱜᱮ ᱠᱚ ᱡᱚᱜᱟᱣ ᱡᱚᱛᱚᱱᱟ᱾
ᱟᱞᱮ ᱥᱮᱫ ᱫᱚ ᱢᱟᱱᱮ ᱪᱩᱨᱩᱡ ᱫᱚ ᱵᱟᱠᱚ ᱵᱟᱠᱚ ᱪᱩᱨᱩᱡᱟ ᱜᱚᱢᱠᱮ᱾
ᱦᱩᱸ᱾
ᱟᱞᱮᱥᱮᱫ ᱫᱚ ᱚᱱᱮ ᱠᱚ ᱢᱮᱱᱟ ᱟᱻ᱾ ᱢᱤᱫᱴᱮᱡ ᱠᱷᱮᱛ ᱥᱮ ᱛᱤᱱᱟᱹᱜ ᱜᱟᱱ ᱪᱚᱝ ᱦᱚᱭᱛᱳ ᱠᱩᱞᱟᱹᱜ ᱠᱟᱱᱟ ᱦᱟᱜ ᱥᱮ ᱛᱤᱱᱟᱹᱜ ᱜᱟᱱ ᱠᱷᱮᱛ ᱡᱟᱹᱨᱩᱲᱟ ᱩᱱᱟᱹᱜ ᱜᱟᱱ ᱠᱷᱮᱛ ᱫᱚᱦᱚᱫ ᱠᱟᱛᱮᱡ ᱞᱚᱦᱚᱫ ᱵᱚᱞᱮ ᱞᱚᱥᱚᱫ ᱠᱟᱛᱮ ᱚᱸᱰᱮ ᱢᱟᱱᱮ ᱠᱚ ᱟᱯᱷᱚᱨᱟ᱾ ᱟᱯᱷᱚᱨ ᱵᱟᱲᱟ ᱠᱟᱛᱮ ᱡᱚᱠᱷᱚᱱ ᱠᱤ ᱢᱟᱱᱮ ᱜᱟᱹᱪᱷᱤ ᱢᱟᱱᱮ ᱦᱟᱨᱟᱜᱼᱟ ᱛᱚᱵᱮ ᱚᱱᱟ ᱠᱚᱼᱼ ᱛᱩᱫᱟ ᱾ ᱛᱩᱫ ᱠᱟᱛᱮ ᱟᱨᱦᱚᱸ ᱢᱤᱫ ᱡᱟᱸᱜᱟ ᱨᱮ ᱡᱚᱠᱷᱚᱱ ᱠᱚ ᱞᱚᱥᱚᱫ ᱮ ᱠᱟᱱ ᱚᱸᱰᱮ ᱠᱚ ᱨᱚᱦᱚᱭᱟ, ᱛᱚ ᱚᱱᱮ ᱚᱱᱟ ᱥᱤᱥᱴᱮᱢ ᱢᱟᱱᱮ ᱟᱞᱮ ᱥᱮᱫ ᱫᱚᱠᱚ ᱨᱚᱦᱚᱭᱟ ᱜᱚᱝᱠᱮ᱾
ᱟᱞᱮᱥᱮᱫ ᱦᱟᱸᱜ ᱚᱱᱠᱟᱱᱟᱜ ᱥᱤᱥᱴᱮᱢ ᱠᱟᱱ ᱜᱮᱭᱟ ᱚᱠᱟᱢ ᱞᱟᱹᱭ ᱠᱮᱭᱟ ᱵᱚᱞᱮ ᱞᱚᱥᱚᱫ ᱠᱟᱛᱮᱫ ᱟᱨᱦᱚ ᱚᱸᱰᱮ ᱠᱚ ᱨᱚᱦᱚᱭ ᱨᱩᱣᱟᱹᱲᱟ, ᱛᱩᱫ ᱠᱟᱛᱮᱫ᱾ ᱛᱚ ᱟᱞᱮ ᱥᱮᱫ ᱦᱚᱸ ᱚᱱᱠᱟ ᱜᱮ ᱟᱫᱚ ᱚᱱᱟᱛᱮ ᱛᱳᱜ ᱫᱚ ᱱᱚᱜ-ᱚᱭ ᱜᱟᱹᱪᱷᱤ ᱠᱚᱦᱚᱸ ᱡᱟᱱᱟᱢᱚᱜ ᱠᱟᱱᱟ ᱦᱟᱸᱜ ᱵᱟᱹᱭ ᱵᱟᱹᱭᱛᱮ ᱟᱫᱚ ᱠᱚᱫᱤᱱ ᱵᱟᱫ ᱥᱮᱢ ᱢᱮᱱ ᱠᱮᱜ-ᱟ ᱱᱤᱛᱚᱜ ᱟᱹ ᱯᱟᱸᱪ ᱪᱷᱚ ᱫᱤᱱ ᱵᱟᱫᱽ ᱠᱷᱚᱡ ᱜᱮ ᱦᱟᱸᱜ ᱱᱚᱜᱚᱭ ᱱᱤᱛᱚᱜ ᱮᱦᱚᱵᱚᱜ-ᱟ ᱠᱚ ᱦᱩᱲᱩ ᱨᱚᱦᱚᱭ ᱠᱩ᱾ ᱟᱨ ᱛᱚᱵᱮ ᱟᱯᱮ ᱥᱮᱫ ᱫᱚ ᱪᱮᱫ ᱛᱮᱠᱚ ᱥᱤᱭᱟᱜ-ᱟ ᱴᱮᱠᱴᱟᱨ ᱛᱮ ᱥᱮ ᱵᱚᱞᱮ ᱚᱱᱟ ᱜᱟᱹᱭ ᱰᱮᱨᱟ ᱟᱨᱟᱲ ᱱᱟᱦᱮᱞ ᱠᱚᱛᱮ ᱜᱮ ᱥᱤᱭᱟᱜ-ᱟ? ᱚᱱᱟ ᱵᱚ ᱛᱮ ᱞᱟᱹᱭ ᱛᱟᱞᱟᱝ ᱢᱮᱥᱮ?
ᱢᱟᱱᱮ ᱟᱞᱮ ᱥᱮᱫ ᱫᱚ ᱴᱮᱠᱴᱟᱨ ᱛᱮᱦᱚᱸ ᱠᱚ ᱥᱤ ᱜᱮᱭᱟ ᱟᱨ ᱥᱟᱶᱛᱮ ᱜᱟᱹᱭ ᱰᱟᱝ ᱤᱭᱟᱹ ᱦᱮᱸ ᱰᱟᱝᱨᱟ ᱟᱨᱟᱲ ᱛᱮᱦᱚᱠᱚ ᱥᱤ ᱜᱮᱭᱟ᱾
ᱟᱫᱚ ᱚᱠᱚᱭᱟᱜ ᱚᱠᱟ ᱞᱮᱠᱟᱱ ᱠᱷᱚᱢᱚᱛᱟ ᱚᱱᱟ ᱠᱷᱚᱢᱚᱛᱟ ᱚᱱᱩᱡᱟᱭᱤ ᱢᱟᱱᱮ ᱦᱚᱲ ᱠᱚ ᱥᱤᱭᱟ ᱛᱟᱨ ᱢᱟᱱᱮ ᱚᱠᱚᱭᱟᱜ ᱪᱚᱝ ᱡᱟᱹᱥᱛᱤ ᱧᱚᱜ ᱡᱟᱜᱟ ᱡᱩᱢᱤ ᱢᱮᱱᱟᱜ ᱛᱟᱭᱟ ᱴᱮᱠᱴᱟᱨ ᱛᱮ ᱥᱤ ᱦᱚᱪᱩᱭ ᱞᱟᱹᱜᱤᱫ ᱛᱮ ᱠᱷᱚᱢᱚᱛᱟ ᱢᱮᱱᱟᱜ ᱛᱟᱭᱟ ᱛᱚᱵᱮ ᱩᱱᱤ ᱫᱚ ᱴᱟᱛᱮ ᱵᱷᱤᱲᱟᱹᱣᱟ ᱠᱚᱢ ᱥᱚᱢᱚᱭ ᱨᱮ ᱦᱩᱭᱩᱜ-ᱟ ᱟᱨ ᱚᱠᱚᱭ ᱪᱚᱝ ᱦᱚᱭᱛᱳ ᱴᱟᱠᱟ ᱯᱚᱭᱥᱟ ᱩᱱᱟᱹᱜ ᱵᱟᱹᱱᱩᱜ-ᱟ ᱛᱚ ᱰᱟᱝᱨᱟ ᱡᱩᱫᱤ ᱢᱮᱱᱟᱜ ᱠᱤᱱᱟᱹ ᱛᱚ ᱰᱟᱝᱨᱟ ᱛᱮᱜᱮ ᱥᱤᱭᱟ ᱚᱱᱮ ᱚᱱᱠᱟ ᱟᱯᱮ ᱥᱮᱫ ᱜᱮ ᱪᱮᱫ ᱞᱮᱠᱟ ᱵᱟᱝᱟ ᱡᱟᱹᱥᱛᱤ ᱛᱮᱜᱮ ᱪᱮᱫ ᱪᱮᱫ ᱵᱟᱝ ᱮ ᱠᱩᱥᱤ
ᱟᱞᱮ ᱥᱮᱫ ᱡᱚᱠᱷᱚᱱᱮᱢ ᱧᱮᱞᱟ ᱟᱞᱮ ᱥᱮᱫ ᱦᱚᱸ ᱴᱨᱟᱠᱴᱟᱨ ᱛᱮᱜᱮ ᱡᱟᱹᱥᱛᱤ ᱫᱚᱠᱚ ᱥᱤᱭᱟ ᱟᱫᱚ ᱢᱤᱫ ᱢᱤᱫ ᱧᱮᱞᱚᱜ ᱠᱟᱱᱟ ᱡᱮ ᱟᱫᱚᱢ ᱠᱚᱫᱚ ᱚᱱᱟ ᱤᱭᱟᱹ ᱛᱮᱠᱚ ᱥᱤᱭᱳᱜ-ᱟ ᱰᱮᱨᱟ ᱠᱚᱛᱮ ᱜᱮ ᱮᱱᱛᱮᱫ ᱩᱱᱠᱩ ᱫᱚ ᱚᱱᱠᱟ ᱢᱮᱱ ᱠᱮᱭᱟᱢ ᱠᱟᱹᱣᱰᱤ ᱠᱚ ᱚᱱᱠᱟ ᱠᱚᱢ ᱧᱚᱜ ᱢᱮᱱᱟᱜ ᱛᱮ ᱩᱱᱠᱩ ᱫᱚᱠᱚ ᱦᱩᱫᱤᱥ ᱮᱫᱟ ᱪᱮᱫ ᱟᱫᱚ ᱞᱟᱹᱴᱩ ᱞᱟᱹᱴᱩ ᱠᱷᱮᱛ ᱫᱚ ᱩᱱᱠᱩ ᱦᱚᱸ ᱢᱮᱱ ᱠᱮᱭᱟ ᱞᱟᱹᱴᱩᱣᱟᱜ ᱫᱚ ᱴᱮᱠᱴᱟᱨ ᱛᱮᱜᱮ ᱟᱫᱚ ᱠᱟᱹᱴᱤᱡ ᱢᱟᱹᱴᱤᱡ ᱡᱟᱦᱟᱸ ᱫᱚ ᱦᱟᱸᱜ ᱚᱱᱠᱟ ᱫᱚ ᱦᱟᱸᱜ ᱴᱮᱠᱴᱟᱨ ᱫᱚ ᱵᱟᱝ ᱡᱩᱛᱩᱜ-ᱟ ᱥᱮ ᱢᱚᱛᱞᱚᱵ ᱚᱱᱠᱟ ᱟᱹᱪᱩᱨᱠᱚ ᱵᱟᱝ ᱡᱩᱛᱩᱜ-ᱟ ᱪᱮᱫ ᱠᱚᱪᱚ ᱥᱤᱭᱚᱜ ᱦᱚᱸ ᱦᱟᱸᱰᱮ ᱱᱚᱰᱮ ᱥᱤ ᱠᱟᱛᱟᱢᱟ ᱛᱚ ᱚᱱᱟᱛᱮ ᱚᱱᱟᱫᱚ ᱱᱟᱦᱮᱞ ᱛᱮᱜᱮ ᱦᱟᱜ ᱠᱚ ᱥᱤᱭᱟ ᱡᱟᱹᱥᱛᱤ ᱜᱮ
ᱦᱮᱸ ᱦᱮᱸ ᱦᱮᱸ
ᱟᱨ ᱛᱚᱵᱮ ᱟᱯᱮᱥᱮᱫ ᱟᱨ ᱪᱮᱫ ᱠᱚᱠᱚ ᱪᱟᱥᱟ ᱦᱩᱲᱩ ᱵᱟᱫ ᱠᱟᱛᱮᱫ ᱵᱚᱞᱮ ᱟᱨᱦᱚᱸ ᱮᱴᱟᱜ ᱡᱤᱱᱤᱥ
ᱦᱩᱲᱩ ᱵᱟᱫ ᱠᱟᱛᱮᱜ ᱟᱞᱮᱥᱮᱫ ᱚᱫᱮ ᱦᱚᱸᱠᱚ ᱪᱟᱥ ᱜᱮᱭᱟ ᱨᱟᱢᱲᱟ ᱠᱚ ᱵᱚᱨᱛᱚᱢᱟᱱ ᱨᱟᱢᱲᱟ ᱨᱮᱭᱟᱜ ᱥᱤᱡᱤᱱ ᱦᱚᱸ ᱠᱟᱱᱟ ᱦᱩᱲᱩ ᱚᱠᱛᱚ ᱨᱮ ᱜᱮ ᱦᱟᱸ ᱦᱩᱭᱩᱜ-ᱟ
ᱦᱳᱸ
ᱟᱨ ᱮᱢᱚᱱ ᱯᱟᱴ ᱠᱚᱠᱚ ᱪᱟᱥ ᱜᱮᱭᱟ ᱯᱟᱴ ᱠᱚ ᱡᱚᱝᱞᱤ ᱠᱚ
ᱦᱩᱸ
ᱟᱨᱻᱳ ᱛᱤᱞᱢᱤᱧ ᱛᱩᱲᱮ ᱛᱤᱞᱢᱤᱧ ᱥᱤᱡᱮᱱ ᱚᱱᱩᱡᱟᱭᱤ ᱠᱚ ᱪᱟᱥᱟ ᱡᱮᱞᱮᱠᱟ ᱢᱟᱱᱮ ᱡᱚᱛᱚ ᱞᱮᱠᱟᱱᱟᱜ ᱢᱟᱱᱮ ᱠᱚ ᱪᱟᱥᱟ ᱟᱨ ᱩᱛᱩ ᱡᱤᱱᱤᱥ ᱦᱚᱸᱠᱟ ᱵᱮᱥ ᱜᱮ ᱱᱤᱡᱮᱨ ᱡᱚᱢ ᱞᱟᱹᱜᱤᱫ ᱛᱮᱠᱚ ᱪᱟᱥ ᱵᱟᱲᱟᱭ ᱜᱮᱭᱟ ᱵᱮᱸᱜᱟᱲ ᱠᱚ ᱟᱹᱞᱩ ᱢᱟᱱᱮ ᱟᱹᱞᱩ ᱢᱟ ᱡᱮᱱᱵᱟ ᱟᱹᱞᱩ ᱨᱮᱭᱟᱜ ᱥᱤᱡᱤᱱ ᱢᱟ ᱯᱟᱨᱚᱢ ᱮᱱᱟ ᱵᱮᱸᱜᱟᱲ ᱛᱟᱦᱮᱨ ᱠᱟᱠᱨᱚᱞ ᱟᱨ ᱥᱟᱶᱛᱮ ᱢᱤᱫ ᱵᱟᱨ ᱪᱮ ᱡᱚᱛ ᱩᱛᱩ ᱡᱤᱱᱤᱥ ᱮᱢᱟᱱ ᱛᱮᱭᱟᱜ ᱠᱚ ᱢᱮᱱᱟᱜ-ᱟ ᱚᱱᱟ ᱠᱚᱦᱚᱸᱞᱮ ᱪᱟᱥ ᱵᱟᱲᱟᱭ ᱜᱮᱭᱟ
ᱦᱩᱸ
ᱟᱨ ᱡᱟᱜᱟ ᱡᱟᱜᱟᱛᱮ ᱟᱭᱢᱟ ᱦᱚᱲ ᱜᱮ ᱢᱟᱱᱮ ᱧᱮᱞᱮᱫ ᱠᱚᱣᱟᱹᱧ ᱡᱮᱱᱮᱵᱟ ᱚᱠᱚᱭ ᱠᱚᱪᱚᱝ ᱚᱱᱠᱟᱜᱮ ᱥᱩᱵᱤᱫᱷᱟ ᱚᱱᱩᱡᱟᱭᱤ ᱡᱟᱭᱜᱟ ᱢᱮᱱᱟᱜ ᱛᱟᱠᱚᱣᱟ ᱪᱟ ᱵᱟᱜᱟᱱ ᱠᱚ ᱪᱮᱫ ᱵᱟᱜᱟᱱ ᱠᱚ ᱞᱟᱜᱟᱣ ᱵᱟᱲᱟ ᱟᱠᱟᱫᱟ ᱚᱠᱚᱭ ᱪᱚᱝ ᱜᱩᱣᱟᱹ ᱵᱟᱜᱟᱱ
ᱟᱪᱪᱷᱟ ᱚᱱᱠᱟ ᱠᱟᱱ ᱜᱮᱭᱟ ᱡᱟᱭᱜᱟ ᱡᱟᱭᱜᱟᱛᱮ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱟᱭᱢᱟ ᱞᱮᱠᱟᱱᱟᱜ ᱠᱚ ᱪᱟᱥᱟ ᱵᱚᱞᱮ ᱦᱩᱲᱩ ᱡᱚᱠᱷᱚᱱ ᱠᱚ ᱨᱟᱠᱟᱵᱟ ᱦᱩᱲᱩ ᱥᱟᱶ ᱛᱮᱜᱮ ᱦᱟᱸᱜ ᱚᱱᱟ ᱨᱟᱢᱲᱟ ᱠᱚᱫᱚ ᱠᱚ ᱪᱟᱥᱟ ᱟᱫᱚ ᱦᱩᱲᱩ ᱡᱚᱠᱷᱚᱱ ᱦᱟᱸᱜ ᱠᱚ ᱨᱟᱠᱟᱵ ᱪᱟᱵᱟᱭᱟ ᱟᱫᱚ ᱤᱱᱟᱹ ᱵᱟᱫᱽ ᱫᱚ ᱦᱟᱸᱜ ᱢᱮᱱᱢᱮ ᱵᱷᱩᱴ ᱢᱩᱥᱨᱤ ᱠᱮᱥᱟᱹᱨᱤ ᱟᱨ ᱜᱩᱦᱩᱢ ᱛᱩᱲᱤ ᱟᱨ ᱵᱟᱹᱭᱦᱟᱹᱲ ᱨᱮᱫᱚ ᱦᱟᱸᱜ ᱚᱱᱟ ᱠᱚᱠᱚ ᱪᱟᱥᱟ ᱟᱨ ᱡᱩᱫᱤᱢ ᱪᱟᱥᱮᱢ ᱢᱮᱱ ᱞᱮᱠᱷᱟᱡ ᱚᱱᱟ ᱢᱩᱞᱟᱹ ᱦᱚᱸ ᱛᱩᱲᱤ ᱟᱲᱮ ᱟᱲᱮ ᱛᱮᱠᱚ ᱤᱭᱟᱹᱭ ᱜᱮᱭᱟ ᱪᱟᱥ ᱜᱮᱭᱟ ᱠᱚ ᱡᱟᱛᱮ ᱚᱱᱟ ᱫᱚ ᱟᱲᱟᱜ ᱠᱚ ᱡᱚᱢ ᱵᱟᱲᱟᱭ ᱥᱮ ᱫᱟ ᱠᱚ ᱡᱚᱢ ᱵᱟᱲᱟᱭ ᱦᱩᱭᱩᱜ-ᱟ
ᱦᱮᱸ ᱦᱮᱸ ᱡᱚᱢ ᱵᱟᱲᱟᱭ ᱯᱮ
ᱟᱨ ᱛᱚᱵᱮ ᱜᱚᱢᱠᱮ ᱟᱨ ᱵᱮᱝᱜᱚᱞ ᱥᱮ ᱟᱥᱟᱢ ᱠᱷᱚᱱᱮᱢ ᱢᱮᱱ ᱮᱫᱟ
ᱵᱟᱝ ᱤᱧ ᱫᱚ ᱵᱮᱝᱜᱚᱞ ᱠᱷᱚᱡ ᱦᱚᱸ ᱵᱟᱝ ᱟᱥᱟᱢ ᱠᱷᱚᱡ ᱦᱚᱸ ᱵᱟᱝ ᱱᱚᱜ-ᱚᱭ ᱥᱟᱱᱛᱟᱲ ᱯᱚᱨᱜᱟᱱᱟ ᱰᱤᱵᱷᱤᱡᱮᱱ ᱥᱮᱨᱤᱭᱟ ᱠᱷᱟᱧ ᱨᱚᱲᱮᱫ ᱠᱟᱱ ᱛᱟᱞᱟᱝ ᱦᱟᱸᱜ ᱟᱢᱜᱮ ᱚᱠᱟ ᱠᱚᱢ ᱢᱮᱱᱫᱟ
ᱟᱪᱪᱷᱟ ᱴᱷᱤᱠᱜᱮᱭᱟ ᱟᱹᱞᱤᱧ ᱫᱚ ᱟᱥᱟᱢ ᱠᱷᱚᱱ ᱜᱮᱞᱤᱧ ᱢᱮᱱ ᱮᱫᱟ ᱦᱟᱸᱜ ᱢᱮᱱᱫᱚ
ᱦᱮᱸ ᱟᱹᱰᱤ ᱱᱟᱯᱟᱭ
ᱛᱚᱵᱮ ᱜᱚᱢᱠᱮ ᱟᱯᱮ ᱥᱮ ᱢᱟᱦᱟᱜ ᱢᱟᱱᱮ ᱱᱮᱥ ᱚᱱᱟ ᱦᱩᱞ ᱢᱟᱦᱟ ᱦᱤᱡᱩᱜ ᱠᱟᱱ ᱜᱮᱭᱟ ᱦᱟᱸᱜ ᱱᱤᱭᱟᱹ ᱪᱟᱸᱫᱚ ᱨᱮᱜᱮ ᱟᱫᱚ ᱪᱮᱫ ᱞᱮᱠᱟ ᱵᱟᱝᱯᱮ ᱥᱟᱡᱟᱣ ᱥᱟᱯᱲᱟᱣᱮᱫ ᱠᱟᱱ ᱥᱮ ᱚᱱᱟ ᱠᱚ ᱥᱮ ᱚᱱᱟ ᱵᱤᱥᱚᱭ ᱛᱮ ᱪᱮᱫ ᱞᱮᱠᱟ ᱵᱟᱝ ᱦᱟᱸᱜ ᱤᱭᱟᱹ ᱡᱳᱡᱚᱱᱟ ᱯᱮ ᱛᱮᱭᱟᱨ ᱵᱟᱲᱟᱭᱮᱫ ᱠᱟᱱ ᱚᱱᱟ ᱥᱮ ᱛᱷᱚᱲᱟ ᱜᱟᱱ ᱠᱟᱹᱴᱤᱡ ᱞᱟᱹᱭ ᱛᱟᱞᱟᱝ ᱢᱮ
ᱦᱮᱸ ᱟᱹᱰᱤ ᱱᱟᱯᱟᱭ ᱱᱚᱸᱰᱮ ᱠᱩᱠᱞᱤᱢ ᱫᱚᱦᱚ ᱠᱮᱫᱟ ᱟᱨ ᱚᱱᱟ ᱵᱟᱨᱮᱛᱮ ᱡᱚᱠᱷᱚᱱᱤᱧ ᱞᱟᱹᱭᱢᱟ ᱛᱚ ᱚᱱᱟᱫᱚ ᱟᱞᱮᱥᱮᱫ ᱫᱚ ᱟᱞᱮ ᱥᱩᱨ ᱨᱮᱜᱮ ᱚᱠᱟ ᱫᱚ ᱵᱚᱜᱽᱱᱟᱰᱤ ᱢᱮᱱᱟᱜ ᱟᱠᱟᱫᱟ ᱟᱞᱮ ᱪᱷᱮᱛᱨᱚ ᱨᱮᱜᱮ ᱢᱮᱱ ᱠᱮᱭᱟ ᱥᱮ ᱟᱞᱮ ᱰᱤᱵᱷᱤᱡᱚᱱ ᱨᱮᱜᱮ ᱢᱮᱱᱟᱜ ᱟᱠᱟᱫᱟ ᱛᱚ ᱚᱸᱰᱮ ᱫᱚ ᱦᱟᱸᱜ ᱢᱮᱱ ᱠᱮᱭᱟ ᱯᱩᱨᱟᱹᱣ ᱞᱟᱦᱟ ᱠᱷᱚᱡ ᱥᱮ ᱱᱤᱛᱚᱜ ᱢᱟ ᱱᱚᱜᱼᱚᱭ ᱮᱱᱛᱮ ᱥᱟᱹᱛ ᱵᱟᱲᱟ ᱠᱮᱫ ᱠᱚ ᱡᱟᱹᱱᱤᱡ ᱵᱚᱞᱮ ᱚᱱᱟ ᱮᱠ ᱛᱟᱹᱨᱤᱠᱷ ᱟᱹᱵᱤᱜᱟᱱ ᱠᱚ ᱥᱩᱨᱩᱣ ᱠᱟᱫᱟ ᱵᱚᱞᱮ ᱡᱟᱦᱟᱱᱟᱜ ᱛᱮᱭᱟᱨᱤ ᱦᱟᱱᱟ ᱱᱚᱣᱟ ᱟᱨ ᱵᱚᱪᱷᱚᱨ ᱵᱚᱪᱷᱚᱨ ᱜᱮ ᱚᱸᱰᱮ ᱫᱚ ᱟᱹᱰᱤ ᱜᱮ ᱦᱚᱲ ᱠᱚ ᱡᱟᱨᱣᱟᱜᱼᱟ ᱟᱨ ᱚᱸᱰᱮ ᱡᱟᱦᱟᱸᱭ ᱪᱟᱞᱟᱜᱼᱟ ᱚᱸᱰᱮ ᱫᱚ ᱯᱟᱹᱧᱪᱤ ᱰᱮᱸᱜᱟ ᱥᱮ ᱚᱱᱠᱟ ᱱᱤᱭᱚᱢ ᱢᱮᱱᱟᱜ ᱟᱠᱟᱫᱟ ᱯᱟᱹᱧᱪᱤ ᱰᱮᱸᱜᱟ ᱫᱷᱩᱛᱤ ᱭᱟ ᱥᱟᱱᱛᱟᱞ ᱥᱚᱢᱟᱡᱽ ᱨᱮᱭᱟᱜ ᱰᱮᱸᱜᱟ ᱠᱟᱱᱟ ᱥᱮ ᱚᱱᱠᱟᱢ ᱪᱟᱞᱟᱣ ᱫᱟᱲᱮᱭᱟᱜᱼᱟ ᱟᱫᱚ ᱟᱹᱰᱤ ᱱᱟᱯᱟᱭ ᱵᱩᱡᱷᱟᱹᱜᱼᱟ ᱚᱸᱰᱮ ᱪᱟᱞᱟᱣ ᱠᱟᱛᱮ ᱟᱨ ᱥᱤᱝᱜᱟᱨ ᱦᱚᱸ ᱟᱹᱰᱤ ᱢᱚᱡᱽ ᱠᱚᱠᱚ ᱦᱤᱡᱩᱜ-ᱟ ᱟᱫᱚ ᱞᱟᱦᱟ ᱵᱚᱪᱷᱚᱨ ᱫᱤᱥᱟᱹᱭᱮᱫ ᱠᱮᱠᱤᱱᱟ ᱢᱤᱫᱴᱮᱱ ᱵᱚᱞᱮ ᱤᱧᱫᱚ ᱵᱟᱹᱧ ᱪᱟᱞᱟᱣ ᱞᱮᱱᱟ ᱯᱟᱹᱨ ᱜᱮᱛᱩ ᱨᱮᱜᱮ ᱧᱮᱞ ᱞᱮᱫ-ᱟ ᱞᱟᱝᱛᱤᱛᱤ ᱠᱤᱥᱠᱩᱭ ᱦᱮᱡ ᱞᱮᱱᱟ ᱟᱨ ᱟᱹᱰᱤ ᱱᱟᱯᱟᱭ ᱥᱮᱨᱮᱧ ᱞᱮᱫ-ᱟ ᱟᱭᱢᱟ ᱰᱷᱮᱨ ᱛᱚ ᱟᱹᱰᱤ ᱱᱟᱯᱟᱭ ᱱᱟᱯᱟᱭ ᱵᱩᱡᱷᱟᱹᱣ ᱞᱮᱱᱟ ᱟᱨ ᱢᱮᱱ ᱠᱮᱭᱟᱢ ᱯᱨᱚᱛᱷᱚᱢ ᱦᱚᱸ ᱥᱚᱢᱟᱡᱽ ᱨᱮᱭᱟᱜ ᱡᱟᱦᱟᱸ ᱢᱮᱱᱟᱜ ᱛᱟᱵᱚᱱᱟ ᱡᱚᱛᱚᱣᱟᱜ ᱜᱮ ᱦᱩᱭᱩᱜ-ᱟ
ᱟᱨ ᱟᱯᱮ ᱥᱮᱫ ᱫᱚᱵᱮ ᱪᱮᱫ ᱞᱮᱠᱟ ᱚᱱᱠᱟ ᱥᱟᱡᱟᱣ ᱥᱟᱯᱲᱟᱣ ᱥᱮ ᱵᱚᱞᱮ ᱪᱮᱫ ᱞᱮᱠᱟ ᱚᱱᱠᱟ ᱦᱩᱭᱩᱜ-ᱟ ᱟᱵᱚᱣᱟᱜ ᱚᱠᱟ ᱛᱤᱥ ᱡᱩᱱ ᱢᱮᱱᱟᱜ ᱛᱟᱵᱚᱱᱟ ᱚᱱᱟ
ᱟᱞᱮ ᱥᱮᱫ ᱦᱚᱸ ᱢᱟᱱᱮ
ᱢᱟᱱᱮ ᱵᱚᱪᱷᱚᱨ ᱵᱚᱪᱷᱚᱨ ᱜᱮ ᱢᱚᱸᱡᱽ ᱜᱮᱠᱚ ᱥᱟᱡᱟᱣ ᱥᱟᱯᱲᱟᱣᱟ ᱟᱨ ᱦᱩᱞ ᱢᱟᱦᱟᱸ ᱢᱚᱸᱡᱽ ᱜᱮᱠᱚ ᱦᱩᱭ ᱚᱪᱚᱭᱟ᱾ ᱟᱨ ᱱᱮᱥ ᱦᱚᱸ ᱫᱟᱨᱟᱭ ᱪᱟᱞᱟᱣᱮᱱ ᱥᱮᱨᱢᱟ ᱞᱮᱠᱟᱟᱜᱮ ᱢᱟᱱᱮ ᱱᱮᱥ ᱦᱚᱸ ᱚᱱᱠᱟ ᱜᱮ ᱥᱟᱡᱟᱣ ᱥᱟᱯᱲᱟᱣ ᱞᱟᱦᱟ ᱠᱷᱚᱡ ᱢᱟᱱᱮ ᱢᱤᱫᱴᱮᱡ ᱯᱞᱮᱱᱤᱝ ᱪᱟᱞᱟᱜ ᱠᱟᱱᱟ ᱡᱟᱛᱮ ᱡᱮᱢᱚᱱ ᱢᱚᱸᱡᱽ ᱵᱚᱱ ᱦᱩᱭ ᱚᱪᱚᱭ ᱛᱚ ᱢᱟᱱᱮ ᱢᱤᱫᱴᱮᱡ ᱮᱨᱤᱭᱟ ᱨᱮ ᱢᱟᱱᱮ
ᱢᱟᱱᱮ ᱞᱟᱹᱴᱩ ᱧᱚᱜ ᱛᱮ ᱯᱮᱱᱰᱮᱞ ᱠᱟᱛᱮ ᱥᱮ ᱚᱸᱰᱮ ᱜᱮ ᱢᱤᱫᱴᱮᱡ ᱦᱩᱞ ᱢᱟᱦᱟᱸ ᱦᱩᱭ ᱦᱚᱪᱚᱭᱟ ᱟᱨ ᱥᱟᱨᱟ ᱮᱞᱟᱠᱟ ᱨᱮᱱ ᱦᱚᱲ ᱡᱟᱛᱮ ᱡᱮᱢᱚᱱ ᱚᱸᱰᱮ ᱠᱚ ᱡᱟᱣᱨᱟᱜ ᱟᱨ ᱵᱚᱪᱷᱚᱨ ᱵᱚᱪᱷᱚᱨ ᱨᱮ ᱚᱱᱠᱟ ᱠᱚ ᱡᱟᱣᱨᱟ ᱦᱮᱡ ᱟᱠᱟᱱᱟ
ᱟᱨ ᱪᱮᱫᱟᱜ ᱥᱮ ᱟᱭᱢᱟ ᱮᱞᱟᱠᱟ ᱨᱮᱱ ᱦᱚᱲ ᱡᱩᱫᱤ ᱢᱤᱫ ᱡᱟᱭᱜᱟ ᱨᱮᱠᱚ ᱡᱟᱣᱨᱟᱜ-ᱟ ᱛᱚᱵᱮ ᱚᱸᱰᱮ ᱢᱟᱱᱮ ᱞᱟᱹᱴᱩ ᱞᱟᱹᱴᱩ ᱢᱟᱱᱚᱛᱟᱱ ᱞᱟᱹᱴᱩ ᱞᱟᱹᱴᱩ ᱠᱚ ᱢᱤᱫᱵᱟᱨ ᱯᱮᱲᱟ ᱠᱚ ᱢᱟᱱᱮ ᱠᱚ ᱦᱤᱡᱩᱜ-ᱟ ᱦᱮᱸᱥᱮ ᱵᱟᱝ ᱟᱨ ᱟᱭᱢᱟ ᱡᱟᱭᱜᱟ ᱨᱮ ᱦᱩᱭ ᱚᱪᱚ ᱞᱮᱠᱷᱟᱱ ᱢᱟᱱᱮ ᱦᱟᱸᱰᱮ ᱱᱷᱟᱰᱮ ᱵᱟᱠᱚ ᱥᱮᱱ ᱫᱟᱲᱮᱭᱟᱜ-ᱟ ᱛᱚ ᱚᱱᱟ ᱠᱚ ᱦᱤᱥᱟᱹᱵᱽ ᱛᱮ ᱢᱤᱫ ᱡᱟᱭᱜᱟ ᱨᱮ ᱦᱩᱭ ᱚᱪᱚᱭ ᱠᱷᱟᱹᱛᱤᱨ ᱛᱮ ᱟᱨ ᱚᱸᱰᱮ ᱜᱮ ᱩᱱᱠᱩ ᱯᱮᱲᱟ ᱠᱚ ᱦᱤᱡᱩᱜ ᱠᱷᱟᱹᱛᱤᱨ ᱛᱮ ᱩᱱᱠᱩᱣᱟᱜ ᱫᱟᱢᱟᱱᱟᱜ ᱠᱟᱛᱷᱟ ᱮᱛᱮᱜ ᱠᱚ ᱞᱟᱹᱭ ᱟᱸᱡᱚᱢ ᱟᱵᱚᱱᱟ
ᱛᱚ ᱟᱵᱚᱨᱮᱱ ᱵᱟᱵᱟ ᱥᱤᱸᱫᱩ ᱟᱨ ᱢᱩᱨᱢᱩ ᱛᱟᱹᱠᱤᱱ ᱵᱤᱥᱚᱭ ᱥᱟᱶᱛᱮ ᱢᱟᱱᱮ ᱯᱷᱩᱞᱚ ᱡᱷᱟᱱᱚ ᱪᱟᱸᱫᱽ ᱵᱷᱟᱭᱨᱚᱵᱽ ᱵᱤᱥᱚᱭ ᱛᱮ ᱦᱚᱸ ᱟᱭᱢᱟ ᱜᱮ ᱪᱮᱫ ᱠᱚᱪᱚᱝ ᱱᱚᱣᱟ ᱵᱤᱥᱚᱭ ᱛᱮᱠᱚ ᱞᱟᱹᱭ ᱟᱵᱚᱱᱟ ᱟᱨ ᱩᱱ ᱦᱤᱞᱚᱜ ᱫᱚ ᱟᱵᱚᱣᱟᱜ ᱫᱚ ᱪᱮᱜ ᱢᱟᱭᱟᱢ ᱡᱚᱨᱚᱜ ᱫᱤᱱ ᱠᱟᱱᱟ ᱛᱚ ᱟᱨ ᱱᱚᱣᱟ ᱵᱤᱥᱚᱭ ᱛᱮ ᱟᱭᱢᱟ ᱜᱮᱠᱚ ᱞᱟᱹᱭ ᱟᱵᱚᱱᱟ ᱟᱨ ᱥᱟᱶᱛᱮ ᱟᱵᱚᱣᱟᱜ ᱢᱟᱱᱮ ᱥᱚᱨᱠᱟᱨ ᱠᱷᱚᱡ ᱚᱠᱟᱴᱟᱜ ᱢᱟᱱᱮ ᱧᱟᱢᱚᱜ ᱨᱮᱭᱟᱜ ᱦᱟᱹᱠ ᱢᱮᱱᱟᱜ-ᱟ ᱪᱮᱫ ᱞᱮᱠᱟ ᱧᱟᱢ ᱡᱟᱹᱨᱩᱲᱟ ᱵᱟᱝ ᱧᱟᱢ ᱡᱟᱹᱨᱩᱲᱟ ᱚᱱᱟ ᱦᱚᱸᱠᱚ ᱞᱟᱹᱭ ᱪᱮᱫ ᱟᱵᱚᱱᱟ
ᱚᱱᱮ ᱚᱝᱠᱟ
ᱟᱵᱚ ᱫᱚ ᱛᱮᱦᱮᱱ ᱮᱱᱟᱹᱜ ᱵᱟᱰᱟᱭ ᱵᱟᱹᱱᱩᱜ-ᱟ ᱪᱮᱫ ᱞᱮᱠᱟᱱᱟᱜ ᱵᱟᱝ ᱞᱮᱠᱟ ᱟᱨ ᱞᱟᱹᱴᱩ ᱞᱟᱹᱴᱚᱜ ᱚᱠᱚᱭ ᱟ ᱠᱩᱨᱥᱤ ᱨᱮᱠᱚ ᱫᱩᱲᱩᱵ ᱵᱟᱲᱟ ᱟᱠᱟᱱ ᱥᱮ ᱢᱮᱱ ᱠᱮᱭᱟ ᱟᱵᱚ ᱠᱚᱨᱮᱱ ᱦᱚᱲ ᱜᱮ ᱢᱮᱱᱟᱜ ᱠᱚᱣᱟ ᱩᱱᱠᱩ ᱡᱚ ᱡᱚᱛᱚ ᱠᱚ ᱵᱟᱲᱟᱭᱟ ᱱᱚᱣᱟ ᱱᱚᱝᱠᱟ ᱞᱮᱠᱷᱟᱱ ᱱᱚᱝᱠᱟᱜ-ᱟ ᱟᱫᱚ ᱩᱱᱠᱩ ᱡᱚᱠᱷᱚᱱ ᱠᱚ ᱥᱤᱠᱷᱟᱹᱣ ᱵᱚᱱᱟ ᱥᱮ ᱠᱚ ᱞᱟᱹᱭ ᱟᱵᱚᱱᱟ ᱾ ᱡᱟᱦᱟᱸ ᱠᱚ ᱪᱤᱫ ᱟᱵᱚᱱᱟ ᱛᱚ ᱚᱱᱟ ᱠᱚ ᱞᱮᱠᱟᱛᱮ ᱪᱟᱞᱟᱣ ᱞᱮᱱᱠᱷᱟᱱ ᱜᱮ ᱟᱹᱰᱤ ᱱᱟᱯᱟᱭᱚᱜ-ᱟ᱾ ᱮᱱᱛᱮ ᱱᱤᱛᱚᱜ ᱫᱚ ᱟᱵᱚ ᱫᱚ ᱵᱟᱹᱭ ᱵᱟᱹᱭ ᱛᱮᱵᱚᱱ ᱦᱟᱹᱴᱤᱧ ᱟᱠᱟᱱᱟ ᱟᱹᱰᱤ ᱡᱟᱹᱥᱛᱤ ᱜᱮ, ᱚᱱᱠᱟ ᱧᱮᱞᱚᱜ ᱠᱟᱱᱟ᱾ ᱛᱚ ᱚᱱᱟ ᱜᱮ᱾ ᱵᱚᱞᱮ ᱩᱱᱠᱩ ᱫᱚᱠᱚ ᱵᱟᱰᱟᱭ ᱫᱟᱲᱮᱭᱟᱜ-ᱟ ᱪᱮᱫᱠᱟ ᱞᱮᱠᱟ ᱡᱩᱛᱩᱜ-ᱟ᱾ ᱥᱮ ᱩᱱᱠᱩ ᱫᱚ ᱜᱚᱴᱟ ᱠᱚ ᱧᱮᱞ ᱮᱫ ᱵᱚᱱᱟ ᱱᱩᱠᱩ ᱫᱚ ᱱᱚᱰᱮ ᱱᱚᱝᱠᱟ ᱠᱟᱱᱟ ᱠᱚ ᱱᱚᱝᱠᱟ ᱞᱮᱠᱟᱡ ᱱᱚᱝᱠᱟ ᱡᱩᱛᱩᱜ-ᱟ᱾ ᱛᱚ ᱚᱱᱟ ᱟᱹᱰᱤ ᱱᱟᱯᱟᱭ ᱦᱮᱱᱟᱜ-ᱟ ᱢᱤᱫ ᱡᱮᱠᱷᱚᱡ
ᱦᱮᱸ
ᱦᱩᱸ
ᱟᱪᱪᱷᱟ ᱴᱷᱤᱠ ᱜᱮᱭᱟ ᱛᱚᱵᱮ ᱜᱚᱝᱠᱮ ᱟᱨ ᱟᱪᱪᱷᱟ ᱢᱤᱫᱴᱮᱱ ᱟᱻ ᱠᱟᱛᱷᱟᱹᱧ ᱠᱩᱞᱤ ᱵᱤᱱᱟ
ᱦᱮᱸ
ᱠᱟᱛᱷᱟ ᱫᱚ ᱦᱩᱭᱱᱟ ᱟᱭᱢᱟ ᱦᱚᱲ ᱜᱮ ᱟᱻ ᱢᱟᱱᱮ ᱢᱤᱫ ᱦᱩᱞ ᱢᱟᱦᱟ ᱨᱮ ᱟᱭᱢᱟ ᱦᱚᱲ ᱜᱮ ᱚᱱᱠᱟ ᱠᱚ ᱠᱩᱞᱤ ᱵᱟᱲᱟ ᱞᱤᱧ ᱞᱟᱹᱭ ᱞᱤᱧᱟᱭ ᱡᱮ ᱦᱩᱞ ᱢᱟᱦᱟ ᱦᱤᱞᱳᱜ᱾ ᱚᱱᱮ ᱢᱤᱴᱤᱝ ᱠᱩ ᱥᱮ ᱫᱟᱢᱟᱱᱟᱜ ᱠᱟᱛᱷᱟ ᱠᱚ ᱯᱟᱨᱚᱢ ᱵᱟᱲᱟ ᱠᱟᱛᱮ ᱢᱤᱫᱴᱮᱡ ᱠᱚᱢᱯᱤᱴᱤᱥᱚᱱ
ᱫᱚᱦᱮ ᱨᱮᱭᱟᱜ ᱠᱟᱛᱷᱟ ᱠᱚ ᱢᱮᱱᱟ᱾ ᱟᱫᱚ ᱠᱚ ᱠᱩᱞᱤ ᱵᱟᱲᱟ ᱞᱮᱫ ᱞᱤᱧᱼᱟ ᱛᱚ ᱟᱹᱵᱤᱱ ᱱᱚᱣᱟ ᱠᱟᱛᱷᱟ ᱜᱮ ᱟᱵᱮᱱ ᱞᱤᱧ ᱠᱩᱠᱞᱤ ᱵᱮᱱᱟ ᱥᱮ ᱟᱵᱮᱱ ᱛᱟᱞᱟᱨᱮ ᱠᱩᱠᱞᱤ ᱞᱤᱧ ᱫᱚᱦᱚᱭᱟ ᱡᱮ, ᱠᱚᱢᱯᱤᱴᱤᱥᱮᱱ ᱩᱱ ᱦᱤᱞᱳᱜ ᱛᱟᱦᱮᱱ ᱞᱮᱱᱠᱷᱟᱡ ᱢᱟᱱᱮ ᱪᱮᱫ ᱞᱮᱠᱟ ᱵᱩᱡᱷᱟᱹᱜ ᱠᱟᱱᱟ᱾ ᱥᱮ ᱟᱵᱤᱱᱟᱜ ᱨᱟᱭ ᱪᱮᱫ? ᱠᱟᱱᱟ᱾ ᱚᱱᱟ ᱢᱟᱥᱮ ᱛᱷᱚᱲᱟ ᱜᱟᱱ ᱠᱟᱹᱴᱤᱡ ᱞᱟᱹᱭ ᱧᱚᱜ ᱵᱮᱱ᱾
ᱟᱫᱚ ᱪᱮᱫ ᱨᱮᱭᱟᱜ ᱠᱚᱢᱯᱤᱴᱤᱥᱮᱱ ᱵᱚᱞᱮ᱾ ᱚᱱᱟ ᱦᱚᱸ ᱛᱚ ᱟᱭᱢᱟ ᱞᱮᱠᱟᱱ ᱠᱚᱢᱯᱤᱴᱤᱥᱮᱱ ᱢᱮᱱᱟᱜᱼᱟ᱾
ᱦᱮᱸ ᱠᱚᱢᱯᱤᱴᱤᱥᱚᱱ ᱫᱚᱻ ᱱᱚᱣᱟ ᱠᱚᱢᱯᱤᱴᱤᱥᱚᱱ ᱜᱮ᱾ ᱟᱸ ᱛᱩᱢᱫᱟᱜ ᱨᱩ ᱠᱚᱢᱯᱤᱴᱤᱥᱚᱱ᱾ ᱫᱚᱝ, ᱞᱟᱜᱽᱲᱮ ᱮᱱᱮᱡᱽ ᱠᱚᱢᱯᱤᱴᱤᱥᱚᱱ ᱟᱵᱩ ᱚᱠᱟ ᱴᱟᱜ ᱢᱟᱱᱮ ᱡᱟᱹᱛ ᱢᱟᱱᱮ ᱨᱮᱭᱟᱜ ᱟᱨ ᱠᱤ᱾ ᱰᱤᱡᱮ ᱮᱱᱮᱡᱽ ᱥᱮᱨᱮᱧ ᱫᱚ ᱵᱟᱝ ᱠᱟᱱᱟ᱾ ᱛᱩᱢᱫᱟᱜ ᱨᱩ ᱫᱚᱝ ᱞᱟᱜᱽᱲᱮ ᱮᱱᱮᱜ ᱚᱱᱟ ᱠᱚ ᱵᱤᱥᱚᱭ ᱛᱮ᱾
ᱟᱹᱰᱤ ᱱᱟᱯᱟᱭ ᱠᱩᱠᱞᱤ ᱱᱚᱣᱟ ᱫᱚ ᱤᱧᱦᱚᱧ ᱱᱚᱣᱟᱜᱤᱧ ᱢᱮᱱᱮᱫ ᱠᱟᱱ ᱛᱟᱦᱮᱱᱟ᱾ ᱡᱮ ᱱᱚᱣᱟ ᱟᱵᱚᱣᱟᱜ ᱚᱠᱟ ᱥᱚᱢᱟᱡᱽ ᱨᱮ ᱛᱤᱱᱟᱹᱜ ᱢᱮᱱᱟᱜ ᱠᱟᱫᱟ᱾ ᱫᱚᱝ ᱦᱮᱞᱮᱡ, ᱫᱚᱝ ᱨᱩ, ᱞᱟᱜᱽᱬᱮ ᱨᱩ ᱛᱩᱢᱫᱟᱜ ᱴᱟᱢᱟᱠ ᱨᱮᱭᱟᱜ ᱚᱱᱟ ᱦᱩᱭᱩᱜ ᱡᱟᱹᱨᱩᱲ ᱠᱟᱱᱟ ᱟᱨ ᱚᱱᱟ ᱨᱮᱭᱟᱜ ᱠᱚᱢᱯᱤᱴᱤᱥᱮᱱ ᱫᱚ, ᱫᱚᱦᱚ ᱡᱟᱹᱨᱩᱲ ᱠᱟᱱᱟ ᱾ ᱟᱨ ᱚᱱᱟ ᱦᱚᱸ ᱵᱟᱝ ᱡᱮ ᱡᱟᱦᱟᱸᱭ ᱜᱮ ᱵᱚᱞᱚᱜ ᱢᱮ, ᱵᱚᱞᱮᱢ ᱢᱮᱱ ᱠᱮᱭᱟ ᱫᱚᱥ ᱥᱟᱞ, ᱯᱚᱱᱨᱚ ᱥᱟᱞ ᱠᱷᱚᱡ ᱞᱟᱛᱟᱨ ᱨᱮᱱ ᱜᱤᱫᱽᱨᱟᱹ ᱚᱠᱚᱭ ᱵᱟᱲᱟᱭᱟ ᱛᱩᱢᱫᱟᱜ ᱨᱩ ᱩᱱᱤ ᱛᱚ ᱠᱚᱢᱯᱤᱴᱤᱥᱮᱱ ᱨᱮ ᱤᱭᱟᱹ ᱵᱷᱟᱜ ᱮ ᱦᱟᱛᱟᱣ ᱫᱟᱲᱮᱭᱟᱜᱼᱟ᱾ ᱯᱷᱤᱨ ᱟᱨᱦᱚᱸ ᱵᱤᱥ ᱥᱟᱞ ᱠᱷᱚᱡ ᱞᱟᱛᱟᱨ ᱵᱟᱞᱟ᱾ ᱯᱷᱤᱨ ᱛᱤᱨᱤᱥ ᱥᱟᱞ ᱠᱷᱚᱡ ᱞᱟᱛᱟᱨ ᱵᱟᱞᱟ᱾ ᱵᱚᱞᱮ ᱩᱸᱜ ᱚᱠᱟ ᱠᱚ ᱪᱮᱛᱟᱱ ᱵᱚᱞᱮ ᱤᱱᱟᱹ ᱵᱤᱪ ᱨᱮᱜᱮ ᱟᱨ ᱟᱭᱢᱟ ᱮᱱᱮᱫ ᱠᱟᱹᱴᱤᱡ ᱜᱤᱫᱽᱨᱟᱹ ᱫᱚ ᱩᱱᱠᱩ ᱞᱟᱹᱴᱩ ᱦᱚᱲ ᱥᱚᱸᱜᱮ ᱫᱚ ᱵᱟᱭ ᱫᱟᱲᱮᱭᱟᱜᱼᱟ ᱛᱚ᱾ ᱚᱱᱟ ᱦᱤᱥᱟᱹᱵᱽ ᱛᱮ᱾
ᱦᱮᱸ
ᱟᱫᱚ ᱟᱹᱰᱤ ᱱᱟᱯᱟᱭ ᱦᱩᱭ ᱠᱚᱜᱼᱟ ᱚᱱᱟ ᱠᱚ ᱠᱚᱢᱯᱤᱴᱤᱥᱮᱱ ᱦᱩᱭ ᱞᱮᱱᱠᱷᱟᱡ ᱫᱚ᱾ ᱟᱫᱚ ᱪᱚᱞᱚ ᱟᱹᱰᱤᱜᱟᱱ ᱜᱮ ᱥᱚᱢᱚᱭ ᱢᱟ ᱦᱩᱭᱮᱱ ᱛᱟᱞᱟᱝ ᱟ ᱱᱚ ᱚᱱᱠᱟ ᱜᱮ ᱟᱨᱦᱚᱸ ᱱᱟᱣᱟ ᱱᱟᱜ ᱥᱟᱛᱟᱢ ᱨᱮᱞᱟᱝ ᱜᱟᱞᱢᱟᱨᱟᱜᱼᱟ ᱥᱮ ᱪᱮᱫ ᱮᱢ ᱢᱮᱱ ᱮᱫᱟ?
ᱴᱷᱤᱠ ᱜᱮᱭᱟ, ᱴᱷᱤᱠ ᱜᱮᱭᱟ ᱫᱚᱦᱲᱟᱭ ᱛᱟᱞᱟᱝ ᱢᱮ ᱦᱟᱸᱜ ᱟᱨᱦᱚᱸ ᱮᱴᱟᱜ ᱮᱴᱟᱜ ᱴᱚᱯᱤᱠ ᱛᱮᱞᱟᱝ ᱨᱚᱯ